ᱟᱪᱪᱷᱟ ᱦᱮᱸ ᱨᱚᱲ ᱠᱚᱫᱚ ᱢᱚᱡᱽ ᱜᱮ ᱟᱸᱡᱚᱢᱚᱜ ᱠᱟᱱᱟ ᱯᱟᱥᱮᱫ ᱦᱟᱝ?
ᱦᱳᱭ ᱦᱳᱭ ᱴᱷᱤᱠ ᱜᱮᱭᱟ᱾ ᱟᱨ ᱜᱚᱝᱠᱮ ᱫᱚᱦᱲᱟ ᱛᱮ ᱥᱟᱹᱜᱩᱱ ᱡᱚᱦᱟᱨ᱾ ᱛᱚ ᱜᱚᱝᱠᱮ ᱛᱟᱦᱞᱮ ᱵᱟᱥᱠᱮᱭᱟᱜ ᱮᱱᱟ ᱵᱮᱱ ᱥᱮ ᱪᱮᱫ ᱞᱮᱠᱟ?
ᱦᱮᱸ ᱢᱚᱡᱽ ᱜᱮᱭᱟ ᱢᱚᱡᱽ ᱜᱮ᱾ ᱟᱪᱪᱷᱟ ᱢᱮᱱᱮᱫ ᱛᱟᱦᱮᱱᱟᱹᱧ ᱛᱷᱚᱲᱟᱜᱟᱱ ᱟᱯᱮ ᱠᱚᱥᱮᱱᱟᱜ ᱵᱤᱥᱚᱭ ᱛᱮ ᱟᱨ ᱟᱞᱮ ᱠᱚᱥᱮᱱᱟᱜ ᱵᱤᱥᱚᱭ ᱛᱮᱵᱚᱱ ᱪᱚᱨᱪᱟ ᱞᱮᱠᱷᱟᱱ ᱢᱚᱡᱽ ᱦᱩᱭᱩᱜᱼᱟ᱾
ᱦᱳᱭ ᱦᱳᱭ ᱟᱵᱚᱣᱟᱜ ᱡᱟᱦᱟᱸ ᱠᱚ ᱥᱮᱨᱣᱟ ᱠᱚ ᱢᱮᱱᱟᱜ ᱟᱠᱟᱜ ᱡᱮᱞᱮᱠᱟ ᱟᱸ, ᱩᱸ, ᱦᱩᱸ᱾ ᱯᱚᱨᱚᱵᱽ ᱠᱚ ᱥᱮ ᱵᱟᱦᱟ ᱥᱚᱨᱦᱟᱭ ᱵᱟᱯᱞᱟ ᱠᱚ ᱦᱳᱭ ᱦᱳᱭ᱾
ᱟᱪᱷᱟ, ᱢᱟᱲᱟᱝ ᱨᱮᱫᱚᱧ ᱢᱮᱱᱟ ᱟᱸᱜ ᱟᱯᱮ ᱥᱮᱫ ᱵᱟᱝ, ᱟᱞᱮᱥᱮᱫ ᱫᱚ ᱥᱚᱨᱦᱟᱭ ᱛᱩᱨᱩᱭ ᱫᱤᱱ ᱦᱩᱭᱩᱜᱼᱟ ᱢᱟᱱᱮ ᱪᱷᱚᱭ ᱫᱤᱱ ᱦᱩᱭᱩᱜᱼᱟ ᱟᱫᱚ ᱟᱯᱮ ᱠᱚᱥᱮᱫ ᱫᱚ ᱛᱤᱱᱟᱹᱜ ᱫᱤᱱ ᱦᱩᱭᱩᱜᱼᱟ?
ᱟᱞ ᱥᱮᱫ ᱫᱚ ᱢᱚᱬᱮ ᱫᱤᱱ ᱞᱮ ᱢᱟᱱᱟᱣᱮᱜ-ᱟ ᱦᱟᱸᱜ᱾
ᱟᱪᱷᱟ ᱟᱨ ᱚᱠᱟᱴᱟᱜ ᱢᱟᱹᱦᱱᱟᱹ ᱨᱮᱯᱮ ᱢᱟᱱᱟᱣᱟ?
ᱦᱳᱭ ᱟᱞᱮᱫᱚ ᱚᱱᱟ ᱠᱤᱪᱷᱩ ᱠᱤᱪᱷᱩ ᱠᱤᱪᱷᱩ ᱠᱤᱪᱷᱩ ᱴᱚᱴᱷᱟ ᱠᱚᱨᱮ ᱫᱚ ᱢᱟᱱᱮ ᱵᱤᱥᱮᱥ ᱠᱟᱭᱛᱮ ᱫᱚ ᱵᱟᱹᱲᱛᱤ ᱠᱟᱭᱛᱮ ᱫᱚ ᱡᱟᱦᱟᱸ ᱥᱚᱨᱦᱟᱭ ᱵᱚᱸᱜᱟ ᱠᱟᱱᱟ ᱥᱚᱨᱦᱟᱭ ᱵᱚᱸᱜᱟ ᱨᱮᱠᱚ ᱢᱟᱱᱟᱣ ᱛᱟᱦᱮᱱᱟ ᱢᱮᱱᱠᱷᱟᱱ ᱟᱞᱮ ᱥᱮᱫ ᱯᱟᱦᱴᱟ ᱫᱚ ᱦᱟᱸᱜ ᱯᱩᱥ ᱵᱚᱸᱜᱟ ᱢᱩᱪᱟᱹᱫ ᱥᱮᱫ ᱠᱚ ᱢᱟᱱᱟᱣᱟ
ᱚ ᱟᱪᱷᱟ ᱟᱪᱷᱟ ᱟᱞᱮ ᱠᱚᱥᱮᱫ ᱨᱮᱦᱚᱸ ᱥᱚᱨᱦᱟᱭ ᱵᱚᱸᱜᱟ ᱟᱞᱮ ᱥᱮᱫ ᱨᱮᱦᱚᱸ ᱥᱚᱨᱚᱦᱟᱭ ᱵᱚᱸᱜᱟ ᱨᱮᱜᱮ ᱠᱚ ᱢᱟᱱᱟᱣᱫᱟ ᱟᱫᱚ ᱟᱫᱚᱢ ᱟᱫᱚᱢ ᱠᱚᱫᱚ ᱢᱮᱱᱟᱜ ᱠᱚᱜᱮᱭᱟ ᱚᱱᱟ ᱯᱩᱥ ᱵᱚᱸᱜᱟ ᱨᱮᱠᱚ ᱢᱟᱱᱟᱣᱮᱫ ᱠᱟᱱ ᱜᱮᱭᱟ᱾
ᱦᱳᱭ ᱦᱳᱭ ᱮᱠᱟᱞ᱾
ᱟᱨ ᱛᱷᱚᱲᱟᱜᱟᱱ ᱵᱷᱮᱜᱟᱨ ᱫᱚ ᱱᱚᱣᱟ ᱜᱮ ᱟᱯᱮ ᱥᱮᱫ ᱨᱮᱫᱚ ᱚᱱᱟ ᱥᱚᱨᱦᱟᱭ ᱟᱨ ᱥᱟᱠᱨᱟᱛ ᱛᱷᱚᱲᱟ ᱵᱷᱮᱜᱟᱨ ᱜᱮᱯᱮ ᱢᱟᱱᱟᱣᱫᱟ ᱦᱮᱸ ᱥᱮ?
ᱦᱳᱭ ᱦᱳᱭ ᱵᱷᱮᱜᱟᱨ ᱵᱚᱞᱛᱮ ᱫᱚ ᱢᱤᱫ ᱥᱟ ᱞᱮᱛᱟᱲ ᱜᱮᱛᱟᱞᱮᱭᱟ ᱛᱚ᱾ ᱥᱚᱨᱚᱦᱟᱭᱮᱢ ᱢᱩᱪᱟᱹᱫ ᱚᱜᱼᱟ ᱛᱟᱨᱯᱚᱨ ᱟᱨᱚ ᱥᱟᱠᱨᱟᱛ ᱟᱨᱚᱢᱵᱷᱚᱭᱮᱱᱟ ᱚᱱᱟ ᱤᱭᱟᱹ ᱥᱟᱞ ᱛᱮᱜᱮ ᱦᱟᱸᱜ᱾
ᱦᱚᱸ ᱟᱨ ᱟᱞᱮ ᱫᱚ ᱢᱚᱬᱮ ᱫᱤᱱ ᱥᱚᱨᱦᱟᱭ ᱦᱩᱭ ᱠᱟᱛᱮᱱ ᱚᱱᱟ ᱛᱩᱨᱩᱭ ᱫᱤᱱ ᱥᱮ ᱛᱩᱨᱩᱭ ᱢᱟᱦᱟ ᱨᱮᱫᱚ ᱚᱱᱟᱜᱮ ᱥᱟᱠᱨᱟᱛ ᱦᱩᱭᱩᱜ ᱠᱟᱱ ᱛᱟᱞᱮᱭᱟ
ᱟᱪᱷᱟ ᱟᱪᱷᱟ ᱟᱪᱷᱟ᱾
ᱱᱚᱜ-ᱚᱝᱠᱟ ᱞᱮ ᱢᱟᱱᱟᱣᱟ ᱟᱞᱮᱫᱚ᱾
ᱦᱳᱭ᱾
ᱱᱚᱛᱮ ᱱᱚᱛᱮ ᱟᱥ ᱟᱥᱟᱢ ᱥᱮᱫ ᱫᱚ ᱚᱱᱟ ᱥᱟᱠᱨᱟᱛ ᱫᱚ ᱡᱩᱫᱟᱹ ᱵᱷᱮᱜᱟᱨ ᱜᱮ ᱚᱝᱠᱟ ᱫᱚ ᱵᱟᱝ᱾ ᱢᱟᱱᱮ ᱥᱚᱨᱦᱟᱭ ᱢᱩᱪᱟᱹᱫ ᱦᱤᱞᱳᱜ ᱜᱮ ᱫᱚᱥᱟᱨ ᱦᱤᱞᱟᱹᱜ ᱫᱚ ᱚ, ᱥᱟᱠᱨᱟᱛ ᱚᱝᱠᱟ ᱞᱮ ᱦᱩᱭ ᱦᱚᱪᱚᱭᱟ᱾
ᱦᱚᱸ ᱜᱚᱝᱠᱮ ᱟᱫᱚᱵᱮᱱ ᱞᱟᱹᱭ ᱠᱮᱜᱼᱟ ᱟᱯᱮ ᱫᱚ ᱵᱟᱝᱢᱟ ᱥᱚᱨᱦᱟᱭ ᱵᱚᱸᱜᱟ ᱯᱮ ᱥᱚᱨᱦᱟᱭᱚᱜ᱾
ᱦᱩᱸ᱾
ᱟᱨ ᱛᱟᱦᱞᱮ ᱠᱷᱟᱡ ᱫᱚ ᱟᱵᱚ ᱫᱚ ᱚ, ᱢᱟᱜᱽ ᱨᱮᱵᱚᱱ ᱛᱵᱚᱱ ᱤᱭᱟᱹᱜᱼᱟ, ᱱᱚᱣᱟ ᱯᱩᱥ ᱨᱮᱭᱟᱜ ᱪᱮᱫᱵᱚᱱ ᱤᱭᱟᱹᱜ ᱠᱟᱱᱟ ᱥᱟᱠᱨᱟᱛᱚᱜ ᱠᱟᱱᱟ ᱵᱚᱱ᱾
ᱦᱩᱸ, ᱦᱮᱸ ᱦᱮᱸ ᱦᱮᱸ ᱢᱟᱱᱮ ᱚᱝᱠᱟ ᱜᱮᱢᱟ ᱛᱮᱫ ᱵᱟᱰᱟᱭ ᱟᱠᱟᱱᱟ ᱵᱚᱞᱮ ᱥᱚᱨᱦᱟᱭ ᱵᱚᱸᱜᱟ ᱨᱮᱢᱟ ᱥᱚᱨᱦᱟᱭ ᱦᱩᱭᱩᱜ ᱜᱮᱭᱟ ᱞᱮᱠᱤᱱ ᱥᱚᱨᱦᱟᱭ ᱟᱨ ᱥᱟᱠᱨᱟᱛ ᱢᱟ ᱵᱟᱝ ᱢᱤᱫ-ᱟ, ᱟᱫᱚ ᱚᱱᱟ ᱯᱩᱥ ᱵᱚᱸᱜᱟ ᱥᱮᱫ ᱨᱮᱜᱮ ᱥᱟᱠᱨᱟᱛ ᱫᱚ ᱦᱩᱭᱩᱜ ᱚᱱᱟᱜᱮ ᱯᱟᱥᱮᱡ ᱢᱚᱸᱡᱽ ᱫᱚ ᱠᱟᱱᱟ ᱥᱮ ᱪᱮᱫ᱾
ᱦᱳᱭ ᱦᱳᱭ ᱦᱳᱭ
ᱟᱨ ᱱᱤᱛ ᱦᱟᱹᱵᱤᱡ ᱛᱮ ᱟᱵᱚ ᱠᱚᱣᱟᱜ ᱫᱚ ᱚᱱᱠᱟ ᱡᱟᱜᱟ ᱡᱟᱜᱟᱛᱮ ᱵᱷᱮᱜᱟᱨ ᱵᱷᱮᱜᱟᱨ ᱪᱟᱞᱟᱜ ᱠᱟᱱ ᱜᱮᱭᱟ ᱢᱤᱫ ᱢᱤᱫ ᱮᱠᱫᱚᱢ ᱢᱤᱞᱟᱹᱣ ᱫᱚ ᱚᱱᱠᱟ ᱵᱟᱝ ᱦᱩᱭ ᱠᱟᱱ ᱛᱟᱵᱚᱱᱟ᱾ ᱟᱫᱚ, ᱟᱹᱰᱤ ᱢᱚᱡᱽ ᱫᱚ ᱵᱟᱝ ᱵᱩᱡᱷᱟᱹᱜ ᱠᱟᱱᱟ ᱱᱚᱝᱠᱟ ᱟᱯᱱᱟᱨ ᱠᱚᱨᱮᱱ ᱯᱮᱲᱟ ᱦᱚᱲ ᱠᱚᱦᱚᱸ ᱥᱮ ᱜᱟᱛᱮ ᱛᱮ ᱠᱚᱦᱚᱸ ᱠᱚ ᱛᱟᱦᱮᱱ ᱠᱟᱱᱟ ᱠᱚ ᱵᱮᱝᱜᱚᱞ ᱨᱮ ᱡᱷᱟᱨᱠᱟᱸᱰ ᱠᱚᱨᱮ ᱛᱚ ᱯᱷᱳᱱᱟᱠᱚ ᱥᱮ ᱜᱟᱞᱢᱟᱨᱟᱜ ᱟᱢ ᱟᱯᱱᱟᱨ ᱱᱚᱛᱮ ᱡᱩᱫᱤᱢ ᱥᱚᱨᱦᱟᱭᱚᱜ ᱠᱷᱟᱱ ᱚᱱᱛᱮ ᱨᱮᱫᱚ ᱥᱚᱨᱦᱟᱭ ᱵᱟᱝ ᱦᱩᱭᱩᱜ ᱠᱟᱱᱟ ᱚᱱᱛᱮ ᱨᱮ ᱥᱚᱨᱦᱟᱭ ᱦᱩᱭᱩᱜ ᱠᱷᱟᱱ ᱚᱱᱛᱮᱨᱮ ᱥᱟᱠᱨᱟᱛ ᱦᱩᱭᱩᱜ ᱠᱟᱱᱟ ᱛᱚ ᱛᱷᱚᱲᱟ ᱢᱚᱸᱡᱽ ᱵᱟᱝ ᱟᱹᱭᱠᱟᱹᱜ ᱠᱟᱱᱟ ᱟᱵᱚ ᱢᱤᱫ ᱡᱟᱹᱛ ᱨᱮᱱ ᱦᱚᱲ ᱠᱟᱱᱟ ᱵᱚᱱ ᱢᱤᱫ ᱟᱞᱮᱠ ᱠᱟᱱ ᱦᱚᱲ ᱠᱟᱱᱟ ᱵᱚᱱ ᱟᱨ ᱡᱩᱫᱟᱹ ᱡᱩᱫᱟᱹ ᱵᱚᱱ ᱢᱟᱱᱟᱣᱟ ᱴᱷᱤᱠ ᱵᱟᱝ ᱵᱩᱡᱷᱟᱹᱜ-ᱟ᱾ ᱦᱳᱭᱥᱮ?
ᱦᱳᱭ ᱦᱳᱭ ᱮᱠᱟᱞ ᱮᱠᱟᱞᱜᱮ ᱥᱟᱹᱨᱤ ᱠᱟᱛᱷᱟᱢ ᱞᱟᱹᱭ ᱠᱮᱫ ᱟᱫᱚ ᱱᱚᱜᱼᱚᱭ ᱡᱮ ᱥᱟ ᱨᱟᱛ ᱦᱚᱸ ᱚᱱᱠᱟ ᱜᱮ ᱡᱟᱦᱟᱸ ᱢᱚᱠᱚᱨ ᱥᱟᱠᱨᱟᱛ ᱠᱚ ᱢᱮᱛᱟᱜᱼᱟ ᱢᱤᱫ ᱥᱟᱶᱛᱮᱜ ᱟᱞᱮ ᱦᱚᱸᱞᱮ ᱢᱟᱱᱟᱣᱮᱫᱼᱟ ᱦᱟᱸᱜ᱾ ᱵᱷᱮᱜᱟᱨ ᱵᱷᱮᱜᱟᱨ ᱜᱮ ᱢᱤᱫ ᱫᱤᱱ ᱜᱮᱯ ᱛᱟᱦᱮᱱᱟ ᱦᱳᱭᱛᱳ ᱞᱮᱛᱟᱲ ᱜᱮ ᱛᱟᱦᱮᱱ ᱛᱟᱞᱮᱭᱟ ᱥᱚᱨᱦᱟᱭ ᱦᱚᱸ ᱟᱨ ᱚᱱᱟ ᱥᱟᱠᱨᱟᱛ ᱦᱚᱸ᱾
ᱦᱩᱸ ᱟᱪᱪᱷᱟ ᱛᱚᱵᱮ ᱵᱟᱦᱟ ᱫᱚ ᱟᱨ ᱛᱤᱱᱟᱹᱜ ᱫᱤᱱ ᱯᱮ ᱢᱟᱱᱟᱣᱟ ᱪᱮᱫ ᱞᱮᱠᱟ ᱯᱮ ᱢᱟᱱᱟᱣᱟ?
ᱦᱳᱭ ᱵᱟᱦᱟ ᱫᱚ ᱵᱟᱨ ᱫᱤᱱ ᱟᱞᱮ ᱥᱮᱫ ᱫᱚᱞᱮ ᱢᱟᱱᱟᱣ ᱮᱫᱟ᱾ ᱠᱤᱪᱷᱩ ᱠᱤᱪᱷᱩ ᱟᱞᱮ ᱯᱟᱥᱮ ᱠᱚᱨᱮᱱ ᱴᱚᱴᱷᱟ ᱠᱚᱨᱮ ᱫᱚ ᱦᱟᱸᱜ ᱯᱮ ᱫᱤᱱ ᱠᱚ ᱢᱟᱱᱟᱣᱟ᱾ ᱟᱫᱚ, ᱯᱟᱹᱦᱤᱞ ᱫᱚ ᱯᱳᱭᱞᱳ ᱫᱤᱱ ᱦᱤᱞᱳᱜ ᱫᱚ ᱩᱢ ᱢᱟᱦᱟ ᱠᱚ ᱢᱮᱛᱟᱜ ᱠᱟᱱᱟ ᱛᱟᱨᱯᱚᱨ ᱥᱟᱹᱨᱫᱤ ᱢᱟᱦᱟ ᱠᱚ ᱢᱮᱛᱟᱜ ᱠᱟᱱᱟ᱾ ᱩᱢ ᱢᱟᱦᱟ ᱨᱮᱫᱚ ᱜᱚᱴ ᱴᱟᱺᱰᱤ ᱞᱮ ᱪᱟᱞᱟᱜ-ᱟ ᱚᱸᱰᱮ ᱡᱟᱦᱮᱨ ᱨᱮᱞᱮ ᱵᱚᱸᱜᱟ ᱵᱩᱨᱩᱭᱟ ᱥᱟᱶᱛᱮ ᱚᱸᱰᱮ ᱮᱱᱮᱡ ᱥᱮ ᱥᱮᱤᱨᱤᱧ ᱦᱩᱭᱩᱜ-ᱟ ᱮᱱ ᱦᱤᱞᱳᱜ ᱫᱚ ᱥᱟᱨᱟ ᱧᱤᱫᱟᱹ ᱜᱮ ᱱᱟᱭᱠᱮ ᱚᱲᱟᱜ ᱦᱚᱸ ᱞᱮ ᱟᱹᱜᱩᱩᱴᱩ ᱩᱴᱩᱠᱟᱭ ᱱᱟᱭᱠᱮᱭᱟᱜ ᱚᱲᱟᱜ ᱨᱮᱦᱚᱸ ᱮᱱᱮᱡ ᱥᱮᱨᱮᱧᱟ ᱵᱚᱸᱜᱟ ᱠᱚᱠᱚ ᱩᱰᱩᱠ ᱠᱚᱣᱟ ᱮᱱᱤᱞᱳᱜ ᱫᱚ᱾
ᱦᱩᱸ
ᱟ ᱫᱚᱥᱟᱨ ᱫᱤᱱ ᱦᱤᱞᱳᱜ ᱨᱮ ᱫᱚ ᱡᱟᱦᱟᱸᱭ ᱠᱚ ᱢᱟᱱᱮ ᱚᱱᱠᱟ ᱞᱟᱸᱫᱟ ᱜᱟᱱᱚᱜ ᱦᱚᱲ ᱫᱟᱜ ᱫᱩᱞ ᱜᱟᱱᱚᱜ-ᱟ ᱦᱚᱲ ᱫᱚ ᱮᱱᱦᱤᱞᱳᱜ ᱡᱟᱦᱟᱸᱭ ᱞᱟᱸᱜᱟ ᱛᱷᱟᱠᱟᱣ ᱦᱚᱪᱮᱡ ᱛᱮ ᱫᱟᱜ ᱠᱚ ᱫᱩᱞ ᱡᱚᱱᱟᱜ ᱟᱞᱮᱥᱮᱫ ᱫᱚ ᱦᱟᱸᱜ᱾
ᱟᱞᱮ ᱥᱮᱫ ᱫᱚ ᱯᱮ ᱫᱤᱱ ᱞᱮ ᱦᱤᱥᱟᱹᱵᱽ ᱫᱟ, ᱯᱮ ᱫᱤᱱ ᱦᱩᱭᱩᱜ ᱠᱟᱱ ᱛᱟᱞᱮᱭᱟ ᱚᱱ ᱚᱠᱟᱞᱮ ᱢᱮᱱᱟᱛᱮᱫ ᱚᱱᱟ ᱫᱚ ᱱᱚᱣᱟ ᱞᱮᱠᱟ ᱯᱨᱚᱛᱷᱚᱢ ᱦᱤᱞᱳᱜ ᱫᱚ ᱚᱱᱟ ᱡᱟᱦᱮᱨ ᱥᱟᱹᱲᱤᱢ ᱫᱟᱞᱚᱵ ᱦᱩᱭᱩᱜ ᱛᱟᱞᱮᱭᱟ ᱚᱱᱟ ᱠᱚᱨᱮᱞᱮ ᱥᱟᱵ ᱪᱤᱠᱚᱱᱟᱞᱮ, ᱟᱨ ᱮᱱᱦᱤᱞᱚᱜ ᱫᱚ ᱚᱱᱟ ᱥᱟᱹᱲᱤᱢ ᱫᱟᱞᱚᱵ ᱠᱟᱛᱮᱫ ᱥᱮᱸᱫᱽᱨᱟ ᱞᱮ ᱪᱟᱞᱟᱜ-ᱟ᱾
ᱦᱳᱭ ᱦᱳᱭ
ᱵᱟᱦᱟ ᱥᱮᱸᱫᱽᱨᱟ ᱞᱮ ᱪᱟᱞᱟᱜ-ᱟ, ᱥᱮᱸᱫᱽᱨᱟ ᱦᱮᱡ ᱠᱟᱛᱮᱫ ᱫᱚᱥᱟᱨ ᱦᱤᱞᱳᱜ ᱟᱜ ᱫᱤᱱ ᱫᱚ ᱯᱩᱡᱟᱹ ᱦᱩᱭᱩᱜ-ᱟ ᱵᱚᱸᱜᱟ ᱦᱩᱭᱩᱜ-ᱟ᱾ ᱤᱱᱟᱹ ᱠᱚᱛᱮ ᱚᱸᱰᱮ ᱜᱮ ᱮᱱᱮᱡ ᱥᱮᱨᱮᱧ ᱦᱩᱭᱩᱜ-ᱟ᱾ ᱤᱱᱟᱹ ᱯᱚᱨᱮ ᱱᱟᱭᱠᱮ ᱚᱲᱟᱜ ᱠᱚ ᱤᱫᱤ ᱚᱴᱚ ᱵᱟᱲᱟ ᱠᱟᱛᱮᱱ ᱢᱟᱱᱮ ᱚᱸᱰᱮᱱᱟᱜ ᱡᱟᱦᱟᱸ ᱯᱩᱡᱟᱹ ᱯᱟᱴ ᱠᱚ ᱠᱟᱹᱢᱤ ᱠᱚᱫᱚ ᱢᱩᱪᱟᱹᱫᱚᱜ ᱠᱟᱱᱟ᱾ ᱛᱚ ᱫᱚᱥᱟᱨ ᱫᱤᱱ ᱫᱚ ᱚᱱᱠᱟ ᱚᱲᱟᱜ ᱚᱲᱟᱜ ᱢᱟᱱᱮ ᱚᱲᱟᱜ ᱚᱲᱟᱜ ᱫᱚ ᱵᱟᱝ ᱚᱠᱚᱭ ᱚᱠᱚᱭ ᱠᱚ ᱮᱱᱟᱢ ᱞᱟᱹᱭ ᱠᱮᱫ ᱞᱮᱠᱟ ᱫᱟᱜ ᱫᱩᱞ ᱠᱚ ᱜᱟᱱᱚᱜ ᱛᱟᱠᱚᱣᱟ ᱫᱟᱜ ᱫᱩᱞ ᱠᱚ ᱠᱷᱤᱞᱰᱩᱜ ᱟᱠᱚ ᱛᱚ ᱡᱟᱦᱟᱸᱭ ᱠᱚ ᱠᱷᱤᱞᱰᱩ ᱜᱟᱱᱚᱜ ᱛᱟᱠᱚᱣᱟ ᱩᱱᱠᱩ ᱠᱚᱫᱚ ᱠᱚ ᱠᱷᱤᱞᱰᱩ ᱫᱟᱲᱮᱜ ᱟᱠᱚ, ᱟᱨ ᱤᱱᱟᱹᱜᱮ, ᱤᱱᱟᱹ ᱚᱱᱠᱟ ᱵᱟᱲᱟᱭ ᱞᱟᱹᱜᱤᱫ ᱢᱤᱫ ᱫᱤᱱ ᱦᱚᱸ ᱥᱟᱵ ᱟᱠᱟᱱᱟ ᱟᱫᱚ ᱯᱮᱫᱤᱱ ᱫᱚ ᱟᱞᱮ ᱫᱚ, ᱯᱮᱫᱤᱱ ᱞᱮ ᱢᱮᱛᱟᱜ ᱠᱟᱱᱟ ᱮᱱᱛᱮᱫ᱾
ᱦᱳᱭ ᱦᱳᱭ ᱮᱠᱟᱞ ᱮᱠᱟᱞ ᱟ ᱛᱷᱟᱞᱮ ᱜᱚᱝᱠᱮ ᱟᱨ ᱢᱤᱜᱴᱟᱱ ᱱᱚᱰᱮ ᱩᱸ ᱛᱟᱞᱟᱨᱤᱧ ᱠᱩᱞᱤ ᱞᱟᱢᱜᱮ ᱦᱳᱭ ᱥᱮ᱾
ᱦᱩᱸ᱾
ᱡᱮ ᱱᱚᱜᱼ-ᱚᱭ ᱵᱟᱯ ᱢᱟ ᱤᱭᱟᱹ ᱠᱚᱨᱮ ᱧᱮᱞᱚᱜ ᱠᱟᱱᱟ᱾ ᱥᱚᱦᱚᱨᱟᱭ ᱯᱚᱨᱚᱵᱽ ᱠᱤᱝᱵᱟ ᱵᱟᱦᱟ ᱯᱚᱨᱚᱵᱽ ᱠᱚᱨᱮ ᱧᱮᱞᱚᱜ ᱠᱟᱱᱟ ᱮᱠᱷᱚᱱ ᱫᱚ ᱮᱸ ᱮᱱᱮᱡ ᱥᱮᱨᱮᱧ ᱵᱟ-ᱵᱟᱹᱲ ᱛᱤ ᱠᱟᱭᱮᱛ ᱰᱤᱡᱮ ᱜᱮᱠᱚ ᱟᱜᱩᱭᱮᱜᱼᱟ ᱟᱨ ᱠᱚ ᱮᱱᱮᱡ ᱥᱮᱨᱮᱧᱮ-ᱟ ᱚᱝᱠᱟ ᱛᱟᱞᱟ ᱛᱮᱠᱚ ᱫᱟᱜ ᱠᱩ ᱫᱩᱞ ᱡᱚᱱᱟᱜ ᱠᱟᱱᱟ ᱟᱞᱮ ᱥᱮᱫ ᱫᱚ ᱦᱟᱜ ᱠᱤᱪᱷᱩ ᱨᱮᱫᱚ ᱵᱟᱝ, ᱟᱯᱮ ᱥᱮᱫ ᱪᱮᱜ ᱞᱮᱠᱟ ᱵᱷᱟᱜᱮ ᱠᱚ ᱮᱱᱮᱡ ᱥᱮᱨᱮᱧᱮᱜᱼᱟ
ᱵᱟᱝ ᱟᱞᱮ ᱥᱮᱜ ᱫᱚ ᱚᱱᱠᱟᱱ ᱵᱟᱦᱟ ᱥᱚᱦᱟᱭ ᱠᱚᱨᱮ ᱠᱟ ᱰᱤᱡᱮ ᱠᱩ ᱠᱟᱱ ᱛᱮ ᱠᱚ ᱮᱱᱮᱡ ᱥᱮᱨᱮᱱ ᱫᱟᱹᱠᱩ ᱚᱝᱠᱟ ᱫᱚ ᱵᱟᱝ ᱦᱩᱭᱩᱜ-ᱟ᱾ ᱡᱚᱛᱷᱮᱥᱴᱚ ᱢᱚᱸᱡᱽ ᱜᱮ ᱛᱩᱢᱫᱟᱜ ᱴᱟᱢᱟᱠ ᱛᱮᱜᱤ ᱠᱚ ᱮᱱᱮᱡ ᱥᱮᱨᱮᱧ ᱟᱠᱩ᱾ ᱟᱨ ᱟᱸ ᱡᱟᱦᱟᱸ ᱞᱮᱠᱟ ᱛᱮᱫ ᱟᱸ ᱟᱵᱚᱣᱟᱜ ᱥᱮᱨᱣᱟ ᱨᱮᱭᱟᱜ ᱠᱟᱹᱢᱤ ᱠᱚ ᱢᱮᱱᱟᱜ-ᱟ ᱚᱝᱠᱟ ᱢᱚᱸᱡᱽ ᱠᱟᱹᱢᱤ ᱦᱩᱭᱩᱜ ᱜᱮᱭᱟ᱾ ᱵᱤᱥᱮᱥ ᱠᱟᱭᱛᱮ ᱧᱮᱞ ᱛᱤᱭᱳᱜᱚᱼᱟ ᱟᱯᱮ ᱚᱱᱟ ᱵᱮᱝᱜᱚᱞ ᱱᱟᱠᱷᱟ ᱨᱮᱜᱮ ᱛᱩᱢᱫᱟᱜ ᱴᱟᱢᱟᱠ ᱨᱩ ᱦᱚᱲ᱾ ᱵᱟᱱ ᱫᱚ ᱠᱚᱢ ᱜᱮᱠᱩ ᱵᱟᱰᱟᱭᱟ ᱵᱟᱝ ᱫᱚ ᱪᱮᱜ ᱞᱮᱠᱟ᱾ ᱟᱸ ᱟᱹᱰᱤᱜᱟᱱ ᱧᱮᱞ ᱵᱟᱲᱟ ᱠᱮᱜᱼᱟᱹᱧ ᱠᱷᱟᱹᱞᱤ ᱰᱤᱡᱮ ᱛᱮᱜᱮ ᱡᱟᱹᱥᱛᱤ ᱠᱚ ᱮᱱᱮᱡᱚᱜᱼᱟ ᱠᱚ᱾ ᱟᱨᱦᱚᱸ ᱪᱮᱜ ᱪᱤᱠᱟᱹᱭ ᱱᱟ ᱟᱯᱮ ᱫᱚ ᱚᱠᱟ ᱱᱟᱠᱷᱟ ᱨᱮᱱ ᱠᱟᱱᱟᱯᱮ ᱵᱟᱹᱧ ᱵᱟᱰᱟᱭᱟ᱾ ᱢᱮᱱᱠᱷᱟ ᱚᱱᱟ ᱫᱤᱱᱟᱡᱽᱯᱩᱨ ᱱᱟᱠᱷᱟ ᱨᱮᱭᱟᱜ ᱮᱱᱮᱡ ᱥᱮᱨᱮᱧ ᱫᱚ ᱟᱨᱦᱚᱸ ᱛᱷᱚᱲᱟ ᱡᱩᱫᱟᱹ ᱧᱚᱜ ᱧᱮᱞᱚᱜᱼᱟ, ᱥᱮ ᱪᱮᱞᱠᱟ?
ᱦᱳᱭ-ᱦᱳᱭ, ᱮᱠᱟᱞ, ᱮᱠᱟᱞ, ᱮᱠᱟᱞ᱾
ᱚᱱᱟ ᱠᱚᱨᱮ ᱥᱮᱱ ᱦᱩᱭ ᱠᱟᱱᱟ ᱫᱤᱱᱟᱡᱽᱯᱩᱨ, ᱵᱟᱞᱚᱨᱜᱷᱟᱴ ᱚᱱᱟ᱾ ᱠᱚᱨᱮ ᱥᱮᱱ ᱵᱟᱲᱟ ᱦᱳᱭ ᱠᱟᱱᱟ ᱟᱨ ᱮᱭᱥᱮᱢᱟ ᱱᱚᱜᱼᱚᱱᱟ ᱥᱳᱥᱟᱞ ᱢᱤᱰᱤᱭᱟ ᱠᱚᱨᱮ ᱦᱚᱸᱧ ᱧᱮᱞ ᱵᱟᱲᱟᱜ ᱜᱮᱭᱟ᱾ ᱢᱟᱱᱮ ᱛᱷᱚᱲᱟ ᱡᱩᱫᱟᱹ ᱧᱚᱜ ᱠᱚ ᱮᱱᱮᱡ ᱥᱮᱨᱮᱧ ᱟᱠᱚ, ᱟᱨ ᱥᱚᱨᱦᱟᱭ ᱠᱤᱢᱵᱟ ᱤᱭᱟᱹ ᱛᱮᱫ ᱵᱟᱦᱟ ᱠᱚᱨᱮ ᱦᱚᱸ ᱥᱮ ᱵᱟᱯᱞᱟ ᱠᱚᱨᱮ ᱦᱚᱸ ᱚᱱᱮ ᱡᱟᱦᱟᱸ ᱟᱵᱚᱣᱟᱜ ᱵᱟᱫᱽᱫᱷᱚ ᱡᱚᱱᱛᱨᱚ ᱢᱮᱱᱟᱜ ᱛᱟᱵᱚᱱᱟ ᱟᱵᱚᱣᱟᱜ᱾ ᱛᱩᱢᱫᱟᱜ, ᱴᱟᱢᱟᱠ, ᱛᱤᱨᱭᱚ, ᱵᱟᱱᱟᱢ ᱢᱮᱱᱟᱜ ᱛᱟᱵᱚᱱᱟ᱾ ᱱᱚᱣᱟ ᱠᱚ ᱵᱮᱵᱚᱦᱟᱨ ᱛᱷᱚᱲᱟ ᱠᱚᱢ ᱧᱚᱜ ᱠᱟᱛᱮ ᱱᱚᱣᱟ ᱰᱤᱡᱮ ᱛᱮ ᱵᱟᱹᱲᱛᱤ ᱠᱚ ᱮᱱᱮᱡ ᱥᱮᱨᱮᱧ ᱫᱟᱠᱚ, ᱚᱝᱠᱟ ᱧᱮᱞ ᱛᱤᱭᱳᱜᱚᱜ ᱠᱟᱱᱟ᱾
ᱦᱳᱭ ᱦᱳᱭ ᱮᱠᱟᱞ ᱮᱠᱟᱞ ᱜᱮ ᱜᱚᱝᱠᱮ ᱥᱟᱹᱨᱤ ᱜᱮ ᱵᱮᱱ ᱞᱟᱹᱭ ᱠᱮ ᱟᱞᱮ ᱥᱮᱜ ᱫᱚ ᱚᱝᱠᱟ ᱴᱚᱴᱷᱟ ᱜᱮ ᱦᱟᱸᱜ ᱠᱚ ᱟᱹᱜᱩᱭᱮᱜᱼᱟ ᱰᱤᱡᱮ ᱠᱩ, ᱵᱟᱯᱞᱟ ᱦᱳᱭ ᱪᱚᱝ ᱠᱤᱝᱵᱟ ᱱᱚᱼᱚ ᱱᱟ ᱥᱚᱨᱦᱟᱭ ᱥᱚᱨᱦᱟᱭ ᱫᱚ ᱠᱚᱢ ᱠᱩ ᱠᱚᱢ ᱠᱚ ᱟᱹᱜᱩᱭᱟ ᱠᱤᱱᱛᱩ ᱵᱟᱦᱟ ᱫᱚ ᱥᱟᱛᱫᱤ ᱢᱟᱦᱟᱸ ᱦᱤᱦᱚᱜ ᱫᱚ ᱵᱟᱹᱲᱛᱤ ᱠᱚ ᱟᱹᱜᱩᱭ ᱛᱟᱦᱮᱸᱱᱟ᱾ ᱢᱟᱱᱮ ᱚᱱᱟ ᱪᱟᱹᱞᱩ ᱠᱟᱛᱮᱜ ᱜᱮᱠᱚ ᱫᱟᱜ ᱠᱚ ᱫᱩᱞ ᱡᱚᱱᱟᱜ ᱟᱠᱚ, ᱮᱱᱮᱡ ᱥᱮᱨᱮᱧ ᱟᱠᱚ, ᱛᱩᱝᱫᱟᱜ ᱴᱟᱢᱟᱠ ᱫᱚ ᱠᱚ ᱦᱤᱲᱤᱧᱟ ᱮᱱ ᱦᱤᱞᱚᱜ ᱫᱚ ᱦᱟᱸᱜ᱾
ᱦᱩᱸ, ᱦᱩᱸ᱾ ᱟᱞᱮ ᱥᱮᱜ ᱟᱞᱮ ᱥᱮᱜ ᱫᱚ ᱛᱚᱵᱮ ᱚᱱᱟ ᱠᱚᱫᱚ ᱛᱷᱚᱲᱟ ᱴᱷᱤᱠ ᱧᱚᱜ ᱜᱮ ᱪᱟᱞᱟᱜ ᱠᱟᱱᱟ ᱯᱟᱥᱮᱜ ᱚᱱᱠᱟᱧ ᱢᱚᱱᱮ ᱮᱫᱟ᱾ ᱪᱮᱫᱟᱜ ᱥᱮ ᱠᱩᱞᱦᱤᱼᱠᱩᱞᱦᱤ ᱛᱮᱦᱚᱸ ᱠᱩᱲᱤᱼᱠᱚᱲᱟ ᱠᱚ ᱛᱩᱢᱫᱟᱜ ᱴᱟᱢᱟᱠ ᱨᱩ ᱠᱟᱛᱮᱜ ᱮᱱᱮᱡ ᱵᱟᱲᱟᱭ ᱟᱠᱚ ᱮᱱᱮᱡ ᱵᱟᱲᱟᱭ ᱜᱮᱭᱟ ᱠᱚ᱾ ᱵᱟᱝ ᱰᱤᱡᱮ ᱠᱚᱫᱚ ᱵᱟᱠᱚ ᱥᱩᱨ ᱵᱟᱲᱟᱭᱟ, ᱟᱨ ᱵᱟᱯᱞᱟ ᱠᱚᱨᱮ ᱦᱚᱸ᱾ ᱵᱟᱯᱞᱟ ᱠᱚᱨᱮ ᱦᱚᱸ ᱱᱮᱛᱟᱨ ᱫᱚ ᱚᱱᱟ ᱵᱮᱱᱰ ᱜᱨᱩᱯ ᱠᱚᱠᱚ ᱵᱮᱱᱟᱣᱱᱟ ᱛᱷᱚᱨ ᱟᱫᱚ ᱚᱱᱟ ᱤ ᱛᱮ ᱚᱱᱟ ᱵᱚᱠᱥ ᱠᱚᱫᱚ ᱦᱟᱡᱩᱜ ᱜᱮᱭᱟ ᱞᱮᱠᱤᱱ ᱚᱱᱟ ᱰᱤᱡᱮ ᱥᱮᱨᱮᱧ ᱠᱚᱫᱚ ᱵᱟᱝ ᱵᱟᱡᱟᱜ ᱜᱮᱭᱟ ᱵᱚᱞᱮ ᱡᱟᱦᱟᱸ ᱠᱚ ᱱᱤᱡᱮᱨ ᱛᱮᱠᱚ ᱨᱩᱭ ᱟᱠᱚ ᱚᱱᱟ ᱠᱚᱜᱮ ᱛᱟᱦᱮᱸᱱᱟ᱾ ᱟᱨ ᱵᱟᱹᱠᱤ ᱴᱷᱤᱠᱼᱴᱷᱟᱠ ᱜᱮ ᱦᱩᱭᱩᱜᱼᱟ ᱯᱟᱥᱮ ᱟᱞᱮ ᱥᱮᱫ ᱫᱚ, ᱪᱮᱫ ᱞᱮᱠᱟ ᱪᱚᱝ᱾
ᱦᱳᱭ ᱟᱫᱚ ᱦᱩᱰᱤᱧ ᱢᱟᱪᱷᱟ ᱛᱮ ᱠᱟᱹᱴᱤᱡ ᱞᱟᱹᱭ ᱛᱟᱞᱟᱝ ᱢᱮ ᱵᱟᱯᱞᱟ ᱱᱤᱭᱟᱹ ᱦᱚᱸ᱾
ᱵᱟᱯᱞᱟ ᱟᱸ ᱟᱞᱮ ᱫᱚ ᱯᱨᱚᱛᱷᱚᱢ ᱦᱤᱞᱚᱜ ᱫᱚ ᱚᱱᱠᱟ ᱢᱟᱰᱣᱟ ᱦᱩᱭᱩᱜ ᱛᱟᱞᱮᱭᱟ᱾ ᱟᱨ ᱵᱟᱯᱞᱟ ᱢᱟ ᱟᱛᱮ ᱟᱭᱢᱟ ᱵᱟᱯᱞᱟ ᱵᱟᱹᱨᱭᱟᱹᱛ ᱵᱟᱯᱞᱟ, ᱴᱩᱝᱠᱤ ᱫᱤᱯᱤᱞ ᱵᱟᱯᱞᱟ ᱟᱭᱢᱟ ᱢᱮᱱᱟᱜᱼᱟ ᱛᱚ᱾ ᱟᱫᱚ ᱡᱟᱸ ᱡᱟᱦᱟᱸ ᱦᱮᱜ ᱢᱤᱫ ᱵᱟᱯᱞᱟ ᱵᱚᱞᱮ ᱵᱟᱹᱨᱭᱟᱹᱛ ᱵᱟᱯᱞᱟ ᱫᱚ ᱵᱟᱞᱤᱧ ᱢᱮᱱᱮᱫᱟ᱾ ᱦᱮᱸ ᱢᱤ ᱵᱟᱯᱞᱟ ᱫᱚ ᱢᱟᱸᱰᱣᱟ ᱦᱤᱞᱟᱹᱜ ᱫᱚ ᱩᱱᱠᱩ ᱞᱩᱝᱛᱤ ᱵᱟᱨᱮᱛ ᱠᱚ ᱦᱤᱡᱩᱜ ᱟᱠᱩ᱾ ᱩᱠᱩ ᱫᱟᱨᱟᱢ ᱠᱩ ᱦᱩᱭᱩᱜᱼᱟ ᱤᱱᱟᱹ ᱠᱟᱛᱮᱱ ᱟᱸ ᱢᱤᱜ ᱫᱚᱢ ᱵᱷᱚᱡᱽ ᱞᱮ ᱮᱢᱟ ᱠᱚᱣᱟ ᱟᱭᱩᱵ ᱥᱮᱜ ᱤᱱᱟᱹ ᱠᱟᱛᱮᱱ ᱟᱭᱩᱵ ᱫᱚ ᱠᱟᱹᱢᱤ ᱮᱦᱚᱵᱚᱜᱼᱟ ᱥᱩᱱᱩᱢ ᱥᱟᱥᱟᱝ ᱠᱚ ᱮᱦᱚᱵᱚᱜᱼᱟ᱾ ᱟᱨ ᱡᱟᱦᱟᱸ ᱠᱚ ᱱᱤᱭᱚᱢ ᱱᱤᱛᱤ ᱢᱮᱱᱟᱜᱼᱟ ᱚᱱᱟ ᱠᱚ ᱯᱩᱨᱟᱹᱜᱼᱟ᱾ ᱫᱚᱥᱟᱨ ᱦᱤᱞᱟᱹᱜ ᱥᱮᱛᱟᱜ ᱨᱮ ᱫᱟᱜ ᱵᱟᱯᱞᱟ ᱦᱩᱭᱩᱜᱼᱟ, ᱤᱱᱟᱹ ᱠᱟᱛᱮᱱ ᱪᱟᱸᱫᱳ ᱨᱟᱠᱟᱵ ᱥᱟᱶᱛᱮ ᱥᱮ ᱥᱮᱛᱟᱜ ᱵᱮᱞᱟᱨᱮ ᱮᱛᱮᱫ᱾ ᱟᱸ ᱪᱮᱜᱠᱚ ᱢᱮᱛᱟᱜᱼᱟ ᱥᱤᱸᱫᱽᱨᱟᱹᱫᱷᱟᱱ ᱦᱩᱭᱩᱜᱼᱟ᱾ ᱤᱱᱮ ᱤᱝᱠᱟ ᱜᱮ ᱤᱱᱟᱹ ᱠᱟᱛᱮᱱ ᱮᱱᱮᱡ ᱥᱮᱨᱮᱧ ᱠᱚ ᱦᱩᱭᱩᱜ ᱜᱮᱭᱟ᱾ ᱟᱫᱚ ᱱᱚᱱ ᱥᱴᱚᱯ ᱮᱱᱮᱡ ᱥᱮᱨᱮᱧ ᱚᱝᱠᱟ ᱫᱚ ᱵᱟᱝ ᱦᱩᱭᱩᱜᱼᱟ᱾
ᱦᱳᱭ ᱫᱚ ᱵᱟᱯᱞᱟ ᱠᱚᱨᱮ ᱦᱚᱸ ᱚᱝᱠᱟ ᱰᱤᱡᱮ ᱠᱚ ᱟᱹᱜᱩᱭ ᱛᱟᱦᱮᱸᱱᱟ ᱥᱮ ᱵᱟᱯᱮ ᱟᱹᱜᱩᱭᱮᱫ ᱛᱟᱦᱮᱸᱱᱟ ᱟᱯᱮ ᱥᱮᱫ?
ᱰᱤᱡᱮ ᱠᱚᱫᱚ ᱵᱟ ᱠᱚ ᱟᱹᱜᱩᱭᱟ ᱰᱷᱚᱞ ᱠᱚᱜᱮ ᱛᱟᱦᱮᱸᱱᱟ, ᱛᱩᱢᱫᱟᱜ ᱴᱟᱢᱟᱠ ᱠᱚᱜᱮ ᱛᱟᱦᱮᱸᱱᱟ᱾ ᱱᱤᱭᱟᱹ ᱠᱚᱛᱮ ᱜᱮ ᱫᱚᱢᱮ ᱠᱚ ᱨᱟᱹᱥᱠᱟᱹᱭᱟᱠᱚ᱾
ᱦᱳᱭ ᱜᱚᱝᱠᱮ ᱟᱞᱮ ᱥᱮᱫ ᱫᱚ ᱦᱟᱸᱜ ᱵᱟᱯᱞᱟ ᱠᱚᱨᱮ ᱦᱚᱸ ᱵᱟᱯᱞᱟ ᱜᱮ ᱵᱟᱹᱲᱛᱤ ᱟᱹᱜᱩᱭ ᱛᱟᱦᱮᱸᱱᱟ᱾ ᱢᱟᱱᱮ ᱯᱳᱭᱞᱩ ᱦᱤᱞᱳᱜ ᱠᱷᱚᱡ ᱜᱮᱠᱚ ᱟᱹᱜᱩᱭ ᱛᱟᱦᱮᱱᱟ, ᱟᱨ ᱠᱚ ᱪᱟᱹᱞᱩᱭ ᱛᱟᱦᱮᱱᱟ᱾
ᱦᱩᱸ
ᱟᱫᱚ ᱟᱞᱮ ᱥᱮᱫ ᱫᱚ ᱵᱟᱯᱞᱟ ᱫᱚ ᱱᱚᱝᱠᱟ ᱞᱮᱠᱟ ᱦᱩᱭᱩᱜᱼᱟ ᱧᱮᱞ ᱧᱮᱯ ᱯᱮᱞ ᱠᱟᱛᱮᱜ ᱯᱩᱭᱞᱳ ᱠᱚ ᱧᱮᱞᱼᱧᱮᱯᱮᱞᱚᱜᱼᱟ ᱛᱟᱯᱚᱨ ᱠᱩᱥᱤ ᱨᱟᱹᱡᱤ ᱞᱮᱱᱠᱷᱟᱡ ᱫᱚ ᱚᱝᱠᱟ ᱜᱮ ᱥᱟᱹᱜᱩᱱ ᱫᱤᱱ ᱠᱚ ᱴᱷᱤᱠᱟᱹ ᱠᱮᱜ ᱜᱮ᱾
ᱦᱩᱸ
ᱟᱨ ᱯᱳᱭᱞᱳ ᱛᱮ ᱠᱩᱲᱤ ᱠᱩᱲᱤ ᱠᱩᱲᱤ ᱥᱮᱫ ᱨᱮᱱ ᱠᱚ ᱪᱟᱞᱟᱜᱼᱟ ᱠᱚ ᱚᱲᱟᱜ ᱚᱲᱟᱜ ᱡᱚᱢ ᱧᱩ ᱦᱚᱨᱚ᱾ ᱟᱨ ᱞᱩᱜᱽᱲᱤᱡ ᱠᱚᱠᱚ ᱮᱢᱟᱭᱟ ᱟᱨ ᱚᱝᱠᱟ ᱱᱟᱜ ᱜᱮ ᱢᱟᱞᱟ ᱠᱤᱢᱵᱟ ᱜᱷᱩᱲᱤ ᱠᱚᱠᱚ ᱦᱚᱨᱚᱜ ᱟᱭᱟ᱾
ᱦᱩᱸ ᱦᱩᱸ ᱦᱩᱸ
ᱟᱨ ᱮᱱᱦᱤᱞᱳᱜ ᱫᱚᱠᱚ ᱨᱩᱣᱟᱹᱲ ᱦᱤᱡᱩᱜᱼᱟ, ᱛᱟᱯᱚᱨ ᱫᱚᱥᱟᱨ ᱫᱤᱱ ᱦᱤᱞᱳᱜ ᱫᱚᱠᱚ ᱠᱚᱲᱟ ᱠᱚᱲᱟ ᱯᱟᱦᱴᱟ ᱨᱮᱱ ᱵᱷᱤᱲᱟᱹᱛᱚᱜ ᱠᱚ ᱪᱟᱞᱟᱜᱼᱟ ᱵᱟᱹᱦᱩᱣᱟᱜ ᱚᱲᱟᱜ ᱨᱮ ᱚᱸᱰᱮ ᱠᱚ ᱮᱱ ᱦᱤᱞᱳᱜ ᱥᱤᱸᱫᱨᱟᱹᱫᱟᱱ ᱠᱚ ᱦᱩᱭᱩᱜᱼᱟ, ᱵᱟᱯᱞᱟ ᱠᱚ ᱥᱤᱸᱫᱩᱨ ᱟᱭᱟ ᱠᱚ ᱮᱱ ᱦᱤᱞᱳᱜ ᱫᱚ ᱟᱨ ᱡᱟᱦᱟᱸ ᱛᱤᱱᱟᱹᱜ ᱠᱩᱲᱤ ᱯᱟᱦᱟᱴᱟ ᱨᱮᱱ ᱵᱟᱸᱫᱟᱱᱤ ᱠᱚᱠᱚ ᱮᱢᱟᱭᱟ ᱱᱚᱝᱠᱟ ᱥᱟᱯᱟᱵ ᱫᱤᱱᱟᱹᱢ ᱫᱤᱱ ᱡᱤᱶᱚ ᱡᱟᱦᱟᱸ ᱠᱚ ᱥᱟᱯᱟᱵ ᱠᱚ ᱢᱮᱱᱟᱜ ᱠᱟᱜ ᱛᱷᱟᱹᱨᱤ ᱵᱟᱹᱴᱤ ᱠᱚ ᱮᱢᱟᱫᱮᱜᱮ ᱠᱳᱞ ᱠᱟᱫᱮ ᱠᱚ ᱚᱲᱟᱜ ᱦᱚᱲᱟᱜ ᱠᱚᱲᱟᱜ ᱚᱲᱟᱜ ᱦᱚᱸ ᱚᱝᱠᱟ ᱜᱮ ᱩᱸ ᱯᱩᱭᱞᱩ ᱛᱮᱫᱚ ᱠᱩᱞᱦᱤ ᱢᱩᱪᱟᱹᱫ ᱨᱮᱠᱚ ᱫᱟᱨᱟᱢ ᱠᱤᱱᱟ᱾ ᱫᱟᱨᱟᱢ ᱠᱟᱛᱮᱜ ᱠᱚ ᱠᱷᱟᱹᱲ ᱠᱤᱱᱟ ᱚᱲᱟᱜ᱾ ᱦᱳᱭ ᱠᱷᱟᱹᱲ ᱠᱟᱛᱮᱜ ᱟᱫᱚ ᱛᱟᱦᱞᱮ ᱠᱷᱟᱡ ᱫᱚ ᱡᱟᱦᱟᱸ ᱛᱤᱱᱟᱹᱜ ᱠᱚᱲᱟ ᱨᱮᱱ ᱯᱮᱲᱟ ᱯᱟᱹᱲᱦᱟᱹ ᱠᱚ ᱢᱮᱱᱟᱜ ᱠᱚᱣᱟ ᱩᱝᱠᱩ ᱦᱚᱸ ᱵᱟᱫᱟᱱᱤ ᱮᱢ ᱠᱟᱛᱮ ᱵᱷᱚᱡ ᱠᱚᱠᱚ ᱡᱚᱢᱟ ᱮᱱ ᱦᱤᱞᱳᱜ ᱫᱚ ᱠᱟᱴᱤᱜ ᱠᱟᱛᱮ ᱯᱩᱨᱟᱹᱜᱼᱟ ᱛᱟᱨᱯ ᱯᱚᱨ ᱵᱟᱞᱟ ᱯᱟᱹᱲᱦᱟᱹ ᱠᱚ ᱦᱤᱡᱩᱜᱼᱟ, ᱠᱩᱲᱤ ᱠᱩᱲᱤ ᱯᱟᱦᱴᱟ ᱨᱮᱱ ᱡᱟᱦᱟᱸᱭ ᱟᱠᱚᱨᱮᱱ ᱜᱚ-ᱵᱟᱵᱟ ᱠᱚ ᱢᱮᱱᱟᱜ ᱠᱟᱜ ᱠᱚᱣᱟ᱾
ᱦᱩᱸ
ᱚᱝᱠᱟ ᱠᱟᱛᱮ ᱜᱮ ᱯᱩᱨᱟᱹᱜᱼᱟ ᱦᱟᱸᱜ᱾
ᱟᱪᱪᱷᱟ ᱛᱚᱵᱮ ᱴᱷᱤᱠ ᱜᱮᱭᱟ ᱚᱱᱟ ᱫᱚ ᱢᱚᱸᱡᱽ ᱜᱮᱭᱟ ᱵᱚᱞᱮ, ᱢᱤᱞᱟᱹᱣ ᱜᱤᱧ ᱟᱸᱡᱚᱢ ᱠᱮᱜᱼᱟ ᱥᱮ ᱤᱝᱠᱟᱹ ᱠᱟᱱ ᱜᱮᱭᱟ ᱟᱞᱮ ᱠᱚ ᱥᱮᱜ ᱨᱮᱦᱚᱸ ᱟᱫᱚ ᱢᱤᱜᱵᱟᱨ ᱱᱚᱝᱠᱟ ᱧᱮᱞᱚᱜ ᱠᱟᱱᱟ ᱱᱮᱛᱟᱨ ᱫᱚ ᱢᱟᱱᱮ ᱡᱟᱦᱟᱸ ᱯᱨᱳᱜᱨᱟᱢ ᱠᱚᱨᱮ ᱥᱮ ᱢᱮᱞᱟ ᱠᱚᱨᱮ ᱡᱟᱦᱟᱸ ᱞᱮᱠᱟ ᱟ ᱥᱤᱨᱤᱧ ᱠᱚᱠᱚ ᱢᱟᱱᱮ ᱱᱮᱣᱛᱟ ᱠᱚᱣᱟ ᱠᱚ ᱟᱨᱴᱤᱥ ᱠᱚ ᱚᱝᱠᱟ ᱦᱚᱸ ᱟᱫᱚᱢ ᱠᱚᱴᱷᱮᱜ ᱫᱚ ᱪᱟᱞᱟᱜ ᱠᱟᱱᱟ, ᱢᱟᱱᱮ ᱡᱟᱦᱟᱸ ᱠᱚ ᱱᱤᱭᱚᱢ ᱮᱛᱮᱫ ᱢᱟᱸᱰᱣᱟ ᱞᱟᱛᱟᱨ ᱨᱮ ᱮᱱᱮᱡ ᱥᱮᱨᱮᱧ ᱥᱮ ᱛᱩᱢᱫᱟᱜ ᱴᱟᱢᱟᱠ ᱛᱮ ᱨᱩ ᱨᱟᱦᱟ ᱠᱟᱛᱮᱫ ᱮᱱᱮᱡ ᱥᱮᱨᱮᱧ ᱠᱩᱲᱤ ᱯᱟᱦᱟᱴᱟ ᱨᱮᱱ ᱠᱚᱲᱟ ᱯᱟᱦᱟᱴᱟ ᱨᱮᱱ ᱢᱤᱞᱟᱹᱣ ᱠᱟᱛᱮ ᱚᱬᱦᱮᱸ ᱠᱚᱠᱚ ᱥᱮᱨᱮᱧᱟ ᱚᱝᱠᱟ ᱫᱚ ᱱᱟᱦᱟᱜ ᱱᱤ ᱛᱚᱜ ᱫᱚ ᱟᱥᱛᱮᱼᱟᱥᱛᱮ ᱛᱮ ᱠᱚᱢ ᱤᱫᱤᱜ ᱠᱟᱱᱟ, ᱱᱤᱛᱚᱜ ᱫᱚ ᱡᱩᱫᱟᱹ ᱧᱚᱜ ᱪᱟᱞᱟᱜ ᱠᱟᱱᱟ᱾
ᱦᱳᱭ ᱦᱳᱭ ᱮᱠᱟᱞ᱾
ᱟᱫᱚ ᱢᱟᱨᱮ ᱨᱮᱭᱟᱜ ᱢᱟᱨᱮᱭᱟᱜ ᱱᱤᱭᱚᱢ ᱱᱤᱛᱤ ᱫᱚ ᱟᱞᱚ ᱟᱫᱚᱜ ᱢᱟ ᱵᱚᱞᱮ ᱚᱱᱟᱜᱤᱧ ᱢᱮᱱ ᱚᱪᱚᱭᱟ᱾ ᱟᱨ ᱤᱧ ᱦᱚᱸ ᱚᱝᱠᱟᱱᱟᱜ ᱵᱟᱹᱧ ᱥᱚᱢᱚᱨᱛᱷᱚᱱᱟ ᱵᱚᱞᱮ ᱟ ᱡᱟᱢᱟᱱᱟ ᱵᱚᱫᱚᱞᱱᱟ ᱰᱤᱡᱤᱴᱮᱞ ᱦᱩᱭᱱᱟ᱾ ᱚᱱᱟ ᱤᱭᱟᱹ ᱛᱮ ᱟᱵᱚᱣᱟᱜ ᱛᱩᱢᱫᱟᱜ ᱴᱟᱢᱟᱠ ᱠᱚᱵᱩᱱ ᱥᱮ ᱟᱵᱚᱣᱟᱜ ᱨᱩ ᱨᱟᱦᱟ ᱡᱤᱱᱤᱥ ᱵᱚᱱ ᱟᱫ ᱦᱚᱴᱚ ᱠᱟᱜᱼᱟ ᱚᱱᱠᱟ ᱫᱚ ᱵᱟᱝ ᱴᱷᱤᱠᱚᱜ ᱠᱟᱱᱟ, ᱡᱮᱢᱚᱱ ᱛᱟᱦᱮᱸᱱᱚᱜ ᱢᱟ᱾
ᱜᱚᱝᱠᱮ ᱞᱟᱹᱭ ᱤᱫᱤ ᱵᱮᱱ ᱢᱟ᱾
ᱦᱮᱸ ᱛᱚ, ᱚᱱᱟ ᱠᱚᱜᱮ ᱛᱟᱦᱮᱸ ᱤᱫᱤᱜ ᱢᱟ ᱟᱞᱚ ᱵᱚᱱ ᱟᱫᱽ ᱢᱟ ᱟᱨ ᱱᱤᱛᱚᱜ ᱡᱟᱦᱟᱸ ᱠᱚ ᱥᱮᱫᱟᱭ ᱫᱚ ᱵᱟᱝ ᱯᱟᱲᱦᱟᱣ ᱦᱚᱲ ᱠᱚ ᱛᱟᱦᱮᱸ ᱠᱟᱱᱟ ᱵᱟᱠᱚ ᱥᱤᱠᱠᱷᱤᱛᱚ ᱠᱟᱱ ᱛᱟᱦᱮᱸᱱᱟ, ᱱᱤᱛᱚᱜ ᱫᱚ ᱟᱵᱚ ᱵᱚᱱ ᱡᱚᱛᱷᱮᱥᱴᱚ ᱵᱚᱱ ᱥᱤᱠ ᱠᱷᱤᱛᱚᱭᱮᱱᱟ᱾ ᱟᱵᱚ ᱠᱚ ᱞᱮᱠᱟᱱ ᱡᱩᱭᱟᱱ ᱠᱩᱲᱤ‍ᱼᱠᱚᱲᱟ ᱛᱷᱚᱲᱟ ᱜᱟᱱ ᱩᱭᱦᱟᱹᱨ ᱵᱚᱫᱚᱞ ᱦᱩᱭᱩᱜ ᱛᱟᱵᱚᱱᱟ᱾ ᱚᱠᱟ ᱫᱚ ᱵᱮᱥ ᱚᱠᱟ ᱫᱚ ᱵᱟᱹᱲᱤᱡ ᱛᱷᱚᱲᱟ ᱱᱚᱣᱟ ᱥᱟᱞᱟ ᱵᱟᱪᱷᱟᱣ ᱦᱩᱭᱩᱜ ᱛᱟᱵᱚᱱᱟ ᱟᱨ ᱵᱮᱥ ᱦᱚᱨ ᱰᱟᱦᱟᱨ ᱛᱟᱲᱟᱢ ᱫᱚ ᱟᱵᱚᱣᱟᱜ ᱞᱟᱹᱠᱛᱤ ᱢᱮᱱᱟᱜ ᱜᱮᱭᱟ᱾
ᱦᱳᱭ ᱦᱳᱭ ᱮᱠᱟᱞᱼᱮᱠᱟᱞ, ᱥᱟᱹᱨᱤ ᱠᱟᱛᱷᱟ ᱜᱮᱵᱮᱱ ᱞᱟᱹᱭ ᱠᱮᱜᱼᱟ᱾ ᱥᱮᱫᱟᱭ ᱠᱚᱫᱚ ᱚᱱᱠᱟ ᱜᱮ, ᱚᱞ ᱯᱟᱲᱦᱟᱣ ᱵᱟᱝ ᱛᱟᱦᱮᱸ ᱠᱟᱱ ᱛᱟᱠᱚᱣᱟ ᱡᱟ ᱩᱱᱟᱹᱜ ᱜᱮ ᱟᱹᱨᱤᱼᱪᱟᱹᱞᱤ ᱠᱚ ᱛᱟᱦᱮᱸᱱ ᱠᱟᱱ ᱛᱟᱦᱮᱸᱱᱟ ᱢᱟᱱᱟᱣ ᱤᱫᱤᱭᱮᱫ ᱛᱟᱦᱮᱸᱱᱟ ᱠᱚ᱾ ᱥᱮ ᱛᱩᱢᱫᱟᱜ ᱴᱟᱢᱟᱠ ᱡᱟᱦᱟᱸ ᱛᱤᱱᱟᱹᱜ ᱛᱟᱦᱮᱸ ᱠᱟᱱ ᱛᱟᱢᱟ ᱡᱚᱛᱚ ᱠᱚ ᱚᱠᱛᱚ ᱱᱟᱹᱯᱤᱛ ᱠᱚ ᱱᱚᱣᱟ ᱮᱱᱮᱡ ᱥᱮᱨᱮᱧ ᱮᱫ ᱛᱟᱦᱮᱸᱱᱟ ᱟᱫᱚ ᱱᱮᱛᱟᱨ ᱫᱚ ᱦᱟᱸᱜ ᱟᱹᱰᱤᱴᱟᱜ ᱜᱮᱠᱚ ᱞᱟᱹᱭ ᱜᱮᱭᱟ ᱥᱟᱶ ᱥᱟᱶᱛᱮ ᱢᱟᱹᱱᱢᱤ ᱠᱚᱦᱚᱸ ᱠᱚ ᱟᱹᱨᱩ ᱯᱷᱮᱨᱟᱣ ᱟᱠᱟᱱ ᱛᱟᱵᱚᱱᱟ᱾ ᱱᱚᱜ-ᱚᱭ ᱡᱮ ᱵᱟᱦᱟ, ᱵᱟᱦᱟ ᱯᱚᱨᱚᱵᱽ ᱠᱤᱱᱵᱟ ᱥᱚᱨᱦᱟᱭ ᱯᱚᱨᱚᱵ ᱠᱤᱱᱵᱟ ᱵᱟᱯᱞᱟ ᱵᱤᱦᱟᱹ ᱠᱚᱨᱮᱱ ᱵᱟᱹᱲᱛᱤ ᱠᱟᱱᱟ᱾ ᱦᱳᱭ ᱦᱳᱭ ᱜᱚᱝᱠᱮ ᱮᱠᱟᱞ ᱜᱮ, ᱟᱫᱚ